ᱦᱮᱞᱳ᱾
ᱦᱮᱞᱳᱻ ᱾
ᱦᱮᱞᱳ ᱦᱮᱞᱳ ᱾
ᱦᱮᱞᱳ ᱦᱮᱞᱳ ᱾ ᱦᱮᱞᱳ ᱾
ᱦᱮᱞᱳ ᱦᱮᱞᱳ ᱾
ᱦᱮᱞᱳᱻ
ᱦᱮᱞᱳ ᱜᱚᱝᱠᱮ ᱟᱸᱡᱚᱢᱚᱜ ᱠᱟᱱ ᱛᱟᱹᱞᱤᱧᱟ?
ᱦᱮᱸ ᱦᱮᱸ ᱟᱸᱡᱚᱢᱚᱜ ᱠᱟᱱ ᱛᱟᱢᱟ᱾
ᱯᱳᱭᱞᱳ ᱨᱮ ᱡᱚᱦᱟᱨ ᱜᱮᱸ ᱦᱮᱸ ᱜᱚᱝᱠᱮ ᱟᱸᱡᱚᱢᱚᱜ ᱠᱟᱱ ᱛᱟᱵᱤᱱᱟ ᱟᱵᱤᱱᱟᱜ ᱦᱚᱸ
ᱡᱚᱦᱟᱨ ᱜᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ ᱾
ᱦᱩᱸᱻ ᱟᱨ ᱜᱚᱝᱠᱮ ᱱᱤᱭᱟᱹ ᱵᱮᱲᱟ ᱫᱚ ᱦᱟᱸᱜ ᱪᱮᱫ ᱠᱚᱵᱮᱱ ᱪᱤᱠᱟᱹ ᱵᱟᱲᱟᱭᱮ ᱫᱟ?
ᱱᱤᱛᱚᱜ ᱫᱚ ᱪᱮᱫ ᱵᱤᱱ ᱪᱤᱠᱟᱹᱭᱟ ᱱᱮᱛᱟᱨ ᱢᱟ ᱪᱟᱥᱵᱟᱥ ᱫᱤᱱ ᱥᱮᱸ
ᱦᱮᱸ ᱦᱮᱸ ᱾
ᱦᱳᱭ ᱜᱚᱝᱠᱮ ᱛᱮᱦᱮᱧ ᱢᱟ ᱟᱫᱚ ᱥᱮᱛᱟᱜ ᱧᱚᱜ ᱨᱮ ᱚᱱᱠᱟ ᱠᱷᱮᱛ ᱥᱮᱫ ᱞᱤᱧ ᱠᱟᱹᱴᱤᱡ ᱞᱤᱧ ᱢᱚᱦᱚᱸᱰᱟ ᱜᱚᱫ ᱞᱮᱱ ᱜᱮᱭᱟ ᱾ ᱦᱳᱭ ᱦᱳᱭ ᱢᱚᱦᱚᱸᱰᱟ ᱜᱚᱫ ᱞᱮᱱ ᱠᱷᱟᱱ ᱞᱤᱧ ᱟᱫᱚ ᱧᱮᱞ ᱵᱟᱲᱟ ᱟᱹᱜᱩ ᱠᱮᱫᱼᱟ ᱞᱤᱧ ᱛᱤᱱᱟᱹᱜ ᱜᱟᱱ ᱪᱮᱫ ᱠᱟ ᱢᱮᱱᱟᱜᱼᱟ ᱟᱫᱚ ᱨᱚᱦᱚᱭ ᱠᱟᱜᱼᱟᱞᱮ ᱛᱚ ᱜᱚᱝᱠᱮ᱾
ᱦᱮᱸ ᱦᱮᱸ
ᱦᱳᱭ ᱦᱳᱭ ᱟᱫᱚ ᱦᱚᱞᱟ ᱢᱟᱱᱫᱷᱮᱨ ᱠᱟᱹᱴᱤᱡ ᱫᱟᱜ ᱧᱚᱜ ᱟᱞᱮ ᱛᱟᱦᱮᱸᱫ ᱾ ᱟᱫᱚ ᱚᱱᱟᱜᱮ ᱠᱟᱹᱴᱤᱡ ᱞᱤᱧ ᱧᱮᱞ ᱜᱚᱫ ᱠᱮᱭᱟ ᱡᱮ ᱛᱤᱱᱟᱹᱜ ᱜᱟᱱ ᱡᱩᱫᱤ ᱯᱮ ᱪᱟᱯᱮᱠᱟᱱ ᱯᱟᱞᱮ ᱼ ᱦᱳᱭ ᱾
ᱚᱱᱟ ᱠᱚᱦᱚᱸ ᱡᱩᱫᱤ ᱵᱟᱵᱮᱱ ᱧᱮᱞᱟ ᱦᱟᱸᱜ ᱵᱟᱝ ᱜᱟᱱᱚᱜ ᱠᱟᱱᱟ ᱥᱮ ᱦᱟᱸᱜ?
ᱵᱟ ᱵᱟ ᱵᱟ ᱮᱠᱫᱚᱢ ᱵᱟᱝ᱾ ᱛᱟᱦᱚᱞᱮ ᱜᱚᱝᱠᱮ ᱟᱵᱚ ᱠᱚᱜᱮ ᱪᱮᱫ ᱵᱮᱱ ᱪᱤᱠᱟᱹ ᱵᱟᱲᱟᱭᱮᱫᱟ?
ᱱᱤᱭᱟᱹ ᱵᱮᱲᱟ ᱫᱚ ᱦᱟᱸᱜ ᱪᱮᱫ ᱦᱚᱸ ᱵᱟᱵᱚᱱ ᱪᱤᱠᱟᱹᱭ ᱫᱟ ᱦᱟᱸᱜ᱾ ᱱᱚᱜᱼᱚᱭ ᱟᱸᱜ ᱵᱟᱹᱥᱤᱭᱟᱹᱢ ᱵᱟᱲᱟ ᱠᱟᱛᱮᱫ ᱜᱮ ᱫᱩᱲᱩᱵ ᱵᱟᱲᱟ ᱦᱩᱭ ᱠᱟᱱᱟ ᱦᱟᱸᱜ ᱟᱨ ᱨᱚᱦᱚᱭ ᱠᱟᱹᱢᱤ ᱠᱚᱫᱚ ᱦᱟᱸᱜ ᱥᱟᱹᱛ ᱵᱟᱲᱟ ᱦᱩᱭᱱᱟ ᱞᱟᱦᱟ ᱠᱷᱚᱡ ᱜᱮ ᱱᱚᱸᱰᱮ ᱫᱟᱜ ᱠᱟᱫᱟᱭ ᱥᱮ ᱦᱟᱸᱜ ᱟᱫᱚ ᱚᱱᱟ ᱛᱮ ᱥᱟᱹᱛ ᱵᱟᱲᱟ ᱦᱩᱭ ᱠᱟᱱᱟ
ᱟᱪᱪᱷᱟ ᱟᱪᱪᱷᱟ ᱟᱪᱪᱷᱟ ᱜᱚᱢᱠᱮ ᱚᱱᱟᱦᱚᱸ ᱱᱟᱯᱟᱭ ᱜᱮ,
ᱦᱩᱸ ᱦᱩᱸ
ᱛᱟᱦᱚᱞᱮ ᱜᱚᱝᱠᱮ ᱨᱚᱦᱚᱭ ᱠᱚᱫᱚ ᱪᱮᱫ ᱟᱵᱚ ᱛᱮᱜᱮ ᱵᱚᱱ ᱨᱚᱦᱚᱭᱮᱫᱟ ᱥᱮ ᱚᱱᱠᱟ ᱦᱚᱲ ᱠᱚᱵᱚᱱ ᱞᱟᱜᱟᱣᱮᱫ ᱠᱚᱣᱟ,
ᱟᱫᱚ ᱜᱚᱢᱠᱮ ᱟᱵᱚ ᱫᱚ ᱦᱚᱲ ᱠᱚᱜᱮ ᱵᱚᱱ ᱞᱟᱜᱟᱣ ᱞᱮᱫ ᱠᱚᱣᱟ ᱡᱟᱹᱥᱛᱤ ᱜᱮ ᱦᱮᱱᱟᱜᱼᱟ ᱥᱮ ᱠᱷᱮᱛ ᱠᱚᱫᱚ ᱦᱟᱸᱜ ᱟᱫᱚ ᱚᱱᱟ ᱠᱷᱟᱹᱛᱤᱨ ᱦᱚᱲ ᱜᱮᱞᱮᱫ ᱠᱚᱣᱟᱵᱚᱱ
ᱟᱪᱪᱷᱟ ᱚᱱᱟ ᱦᱚᱸ ᱱᱟᱯᱟᱭ ᱜᱮ,
ᱦᱩᱸ
ᱮᱱᱠᱟ ᱟᱞᱮ ᱦᱚᱸ ᱚᱱᱠᱟ ᱦᱚᱲ ᱡᱚᱲ ᱫᱚ ᱡᱟᱹᱥᱛᱤ ᱧᱚᱜ ᱜᱮᱭᱟᱞᱮ
ᱦᱮᱸ
ᱟᱫᱚ ᱚᱱᱠᱟ ᱠᱷᱮᱛ ᱵᱟᱹᱫᱽ ᱠᱚᱢᱟ ᱩᱱᱟᱹᱜ ᱜᱟᱱ ᱫᱚ ᱵᱟᱹᱱᱩᱜ ᱛᱟᱞᱮ, ᱢᱮᱱᱠᱷᱟᱱ ᱟᱫᱚ ᱚᱲᱟᱜ ᱦᱚᱲ ᱛᱮᱜᱮ ᱞᱮ ᱚᱱᱠᱟ ᱞᱮ ᱨᱚᱦᱚᱭ ᱵᱤᱰᱟᱹᱣ ᱜᱚᱫ ᱠᱮ-ᱟ ᱦᱳᱭ ᱦᱳᱭ
ᱟᱫᱚ ᱜᱚᱢᱠᱮ ᱟᱯᱮᱫᱚ ᱠᱟᱲᱟ ᱱᱟᱦᱮᱞ ᱛᱮᱜᱮ ᱥᱮ ᱴᱮᱠᱴᱟᱨ ᱛᱮᱜᱮ ᱯᱮ ᱥᱤ ᱠᱮᱫᱟ ᱦᱟᱸᱜ
ᱵᱟᱝ-ᱟ ᱜᱚᱢᱠᱮ ᱩᱱᱟᱹᱜ ᱡᱟᱹᱥᱛᱤ ᱠᱷᱮᱛ ᱦᱚᱸ ᱵᱟᱹᱱᱩᱜ ᱛᱟᱞᱮ ᱫᱚ ᱟᱫᱚ ᱟᱨ ᱚᱱᱠᱟ ᱱᱟᱦᱮᱞ ᱠᱚᱫᱚ ᱢᱮᱱᱟᱜ ᱛᱟᱞᱮ ᱜᱮᱭᱟ ᱚᱲᱟᱜ ᱱᱟᱦᱮᱞ
ᱦᱮᱸ ᱦᱮᱸ
ᱦᱳᱭ ᱵᱟᱨᱭᱟ ᱠᱟᱴ ᱠᱟᱴ ᱵᱟᱭᱟᱨ ᱠᱟᱰᱟ ᱦᱚᱸ ᱢᱮᱱᱟᱜ ᱠᱚᱱ ᱛᱟᱞᱮᱭᱟ ᱟᱫᱚ ᱢᱮᱱᱠᱷᱟᱱ ᱩᱱᱠᱩ ᱛᱮᱜᱮ ᱥᱤ ᱵᱟᱲᱟ ᱦᱩᱭᱮᱱᱟ,
ᱚᱸ
ᱟᱫᱚ ᱚᱱᱠᱟ ᱡᱟᱦᱟ ᱛᱤᱱᱟᱹᱜ ᱟᱹᱰᱤᱡ ᱚᱱᱠᱟ ᱨᱚᱦᱚᱭ ᱵᱟᱲᱟ ᱦᱩᱭ ᱟᱠᱟᱱᱟ,
ᱦᱩᱸ
ᱟᱨ ᱛᱤᱱᱟᱹᱜ ᱜᱟᱱ ᱪᱮᱫᱠᱟ ᱦᱩᱭᱩᱜ ᱠᱟᱱᱟ ᱦᱟᱸᱜ ᱚᱱᱟ ᱫᱚ ᱦᱟᱯᱮᱱ ᱫᱤᱱ ᱧᱮᱞ ᱟᱵᱚᱱ ᱦᱟᱸᱜ,
ᱦᱮᱸ ᱦᱮᱸ
ᱦᱳᱭ ᱦᱳᱭ ᱪᱚᱴ ᱪᱟᱸᱫᱳ ᱪᱮᱫᱠᱟᱭ ᱫᱟᱜ ᱦᱳᱭ ᱪᱮᱫᱠᱟᱭ ᱫᱟᱜ ᱡᱟᱹᱲᱤᱭᱟᱵᱚᱱ ᱠᱟᱱᱟᱭ
ᱦᱩᱸ ᱟᱥᱟᱭ ᱫᱟᱞᱤᱧ ᱵᱷᱟᱹᱜᱤ ᱜᱮ ᱦᱟᱸᱜ ᱡᱟᱹᱱᱤᱡ ᱦᱩᱭᱩᱜᱼᱟ ᱦᱟᱸᱜ ᱱᱤᱭᱟᱹ ᱵᱟᱨ ᱦᱚᱸ,
ᱦᱳᱭ ᱦᱳᱭ ᱡᱟᱦᱟᱸ ᱥᱮᱨᱢᱟ ᱞᱮᱠᱟ ᱱᱤᱭᱟᱹ ᱵᱟᱨ ᱦᱚᱸ ᱟᱸᱥ ᱠᱚᱜ ᱟᱹᱞᱤᱧ ᱪᱚᱴ ᱪᱟᱸᱫᱳ ᱴᱷᱮᱡ ᱡᱮ ᱵᱷᱟᱜᱤ ᱧᱚᱜ ᱜᱮ ᱦᱩᱭᱩᱜ ᱢᱟ
ᱦᱮᱸ ᱥᱟᱱᱟᱢ ᱠᱚᱣᱟᱜ ᱵᱷᱟᱜᱤ ᱧᱚᱜ ᱜᱮ ᱦᱩᱭᱩᱜ ᱢᱟ
ᱦᱳᱭ ᱦᱳᱭ ᱦᱳᱭ
ᱟᱫᱚ ᱜᱚᱢᱠᱮ ᱟᱞᱮ ᱫᱚ ᱦᱟᱸᱜ ᱟᱸᱻ ᱠᱟᱲᱟ ᱱᱟᱦᱮᱞ ᱢᱮᱥᱮ ᱠᱟᱲᱟ ᱠᱚᱫᱚ ᱵᱟᱹᱱᱩᱜ ᱠᱚ ᱛᱟᱞᱮᱭᱟ ᱥᱮ ᱟᱫᱚ ᱚᱱᱟ ᱴᱮᱠᱴᱟᱨ ᱠᱚᱜᱮ ᱛᱮᱜᱮᱞᱮ ᱥᱤ ᱵᱟᱲᱟ ᱦᱚᱪᱚ ᱠᱮᱫᱟ ᱟᱨ ᱠᱷᱮᱛ ᱠᱚᱦᱚᱸ ᱠᱟᱹᱴᱤᱡ ᱡᱟᱹᱥᱛᱤ ᱧᱚᱜ ᱜᱮᱭᱟ ᱥᱮ, ᱟᱞᱮ ᱚᱲᱟᱜ ᱨᱮᱦᱚᱸ ᱠᱟᱹᱴᱤᱡ ᱱᱮᱛᱟᱨ ᱫᱚ ᱟᱹᱰᱤ ᱞᱚᱜᱚᱱᱚᱜ ᱠᱟᱱᱟ ᱦᱟᱸᱜ ᱚᱱᱟ ᱠᱷᱟᱹᱛᱤᱨ ᱚᱱᱟ ᱴᱮᱠᱴᱟᱨ ᱛᱮᱜᱮ ᱞᱮ ᱥᱤ ᱚᱪᱚ ᱠᱮᱫᱟ ᱦᱟᱸᱜ ᱟᱞᱮ ᱫᱚ
ᱟᱪᱪᱷᱟ ᱟᱪᱪᱷᱟ ᱪᱷᱟᱷᱟ ᱟᱪᱪᱷᱟ ᱟᱪᱪᱷᱟ ᱛᱚᱵᱮ ᱛᱤᱱᱟᱹᱜ ᱜᱟᱱ ᱠᱟᱛᱮ ᱠᱚ ᱦᱟᱛᱟᱣ ᱮᱫᱟ ᱴᱟᱠᱴᱟᱨ ᱨᱮᱫᱚ-
ᱟᱫᱚ ᱜᱚᱢᱠᱮ ᱚᱱᱟ ᱫᱚᱠᱚ ᱦᱟᱛᱟᱣᱫᱟ ᱜᱷᱚᱱᱴᱟ ᱨᱮ ᱦᱟᱸᱜ ᱵᱟᱨᱚ ᱥᱚ ᱠᱚ ᱦᱟᱛᱟᱣᱫᱟ ᱦᱟᱸᱜ
ᱜᱚᱢᱠᱮ ᱟᱹᱰᱤ ᱡᱟᱥᱛᱤ ᱫᱚ
ᱦᱮᱸ ᱜᱚᱢᱠᱮ ᱚᱱᱠᱟ ᱡᱟᱹᱥᱛᱤ ᱜᱮ ᱟᱫᱚ ᱦᱩᱸ ᱵᱟᱵᱮᱱ ᱢᱮᱱ ᱫᱟᱲᱮᱣᱟᱠᱚᱣᱟ ᱡᱮ ᱰᱷᱮᱨ ᱯᱮ ᱦᱟᱛᱟᱣᱫᱟ ᱥᱮ ᱡᱟᱹᱥᱛᱤ ᱜᱮ ᱚᱱᱟ ᱠᱚᱫᱚ ᱵᱟᱵᱤᱱ ᱥᱤ ᱦᱚᱪᱚ ᱞᱮᱠᱷᱟᱡ ᱦᱚᱸᱛᱚ ᱨᱚᱦᱚᱭᱟᱵᱤᱱ ᱪᱤᱠᱟᱹ ᱛᱮ ᱦᱟᱸᱜ
ᱮᱠᱫᱚᱢ ᱜᱚᱢᱠᱮ ᱱᱚᱣᱟ ᱢᱟ ᱡᱚᱛᱷᱟᱛᱚ ᱠᱟᱛᱷᱟ ᱜᱮ,
ᱦᱮᱸᱦᱮᱸ ᱟᱫᱚ ᱚᱱᱠᱟ ᱛᱮᱜᱮ ᱥᱤ ᱵᱟᱲᱟ ᱦᱚᱪᱚ ᱦᱩᱭᱮᱱ ᱜᱮᱭᱟ
ᱟᱪᱪᱷᱟ ᱜᱚᱢᱠᱮ ᱚᱱᱟ ᱚᱱᱟᱦᱚᱸ ᱱᱟᱯᱟᱭᱮᱱ ᱜᱮᱭᱟ
ᱦᱮᱸ
ᱛᱟᱦᱚᱞᱮ ᱜᱚᱢᱠᱮ ᱱᱚᱜᱼᱚᱭ ᱡᱟᱦᱟᱸ ᱥᱮᱬᱟ ᱵᱚᱦᱚᱜ ᱠᱚ ᱥᱮ ᱜᱚᱢᱠᱮ ᱛᱟᱠᱚ ᱡᱟᱦᱟᱸ ᱛᱤᱱᱟᱹᱜ ᱜᱮ ᱚᱠᱛᱚ ᱠᱚ ᱮᱢ ᱟᱠᱟᱫ ᱵᱚᱱᱟ
ᱦᱮᱸ ᱦᱮᱸ
ᱟᱫᱚ ᱱᱚᱣᱟ ᱚᱠᱛᱚ ᱛᱟᱞᱟ ᱛᱮᱜᱮ ᱡᱮ ᱡᱟᱦᱟᱸᱱᱟᱜ ᱥᱟᱛᱟᱢ ᱤᱫᱤ ᱠᱟᱛᱮ ᱜᱟᱞᱢᱟᱨᱟᱣ ᱞᱮᱠᱷᱟᱡ ᱵᱟᱝ ᱜᱚᱞᱚᱪ ᱵᱟᱝ ᱡᱩᱛ ᱠᱚᱣᱟ᱾
ᱦᱩᱸ ᱜᱟᱱ ᱫᱚ ᱜᱟᱱ ᱠᱚᱜ ᱜᱮᱭᱟ ᱟᱹᱰᱤ ᱱᱟᱯᱟᱭ ᱠᱟᱛᱷᱟ ᱜᱮᱵᱮᱱ ᱞᱟᱹᱭ ᱠᱮᱫᱟ ᱟᱵᱮᱱ ᱦᱚᱸ ᱟᱫᱚ ᱡᱩᱫᱤ ᱚᱱᱠᱟᱱᱟᱜ ᱡᱩᱫᱤ ᱡᱟᱦᱟᱸᱱᱟᱜ ᱥᱟ ᱥᱟᱛᱟᱢ ᱤᱫᱤ ᱠᱟᱛᱮᱫ ᱡᱩᱫᱤ ᱵᱮᱱ ᱪᱤᱱᱛᱟᱹ ᱵᱷᱟᱵᱚᱱᱟ ᱟᱠᱟᱫᱟ ᱟᱫᱚ ᱞᱟᱹᱭ ᱞᱮᱠᱷᱟᱡ ᱠᱟᱹᱴᱤᱡ ᱵᱷᱟᱹᱜᱤ ᱠᱚᱜᱼᱟ᱾
ᱦᱳᱭ ᱦᱳᱭ ᱜᱚᱢᱠᱮ ᱟᱹᱞᱤᱧ ᱫᱚ ᱥᱟᱛᱟᱢ ᱫᱚ ᱱᱚᱜᱝᱠᱟ ᱛᱟᱞᱤᱧ᱾
ᱦᱮᱸ ᱞᱟᱹᱭ ᱵᱮᱱ ᱦᱟᱸᱜ ᱢᱟ᱾
ᱡᱮ ᱱᱚᱜᱼᱚᱭ ᱡᱟᱦᱟᱸ ᱵᱟᱹᱵᱩ ᱜᱤᱫᱽᱨᱟᱹ ᱠᱚ ᱡᱮ ᱠᱚᱢ ᱠᱚᱢ ᱠᱚᱢ ᱵᱚᱭᱮᱥ ᱥᱮ ᱠᱚᱢ ᱩᱢᱮᱨ ᱨᱮᱠᱚ ᱡᱩᱨᱤ ᱡᱚᱝ ᱠᱟᱱᱟ᱾
ᱦᱮᱸ ᱦᱮᱸ
ᱢᱮᱱᱠᱷᱟᱱ ᱱᱚᱜᱼᱚᱸᱱᱟᱭᱟ ᱫᱚ ᱪᱮᱫ ᱞᱮᱠᱟᱱ ᱢᱮᱫ ᱛᱮᱵᱤᱱ ᱧᱮᱞᱟᱵᱤᱱ
ᱟᱸ ᱜᱚᱢᱠᱮ ᱟᱹᱞᱤᱧ ᱫᱚ ᱦᱟᱸᱜ ᱞᱤᱧ ᱞᱟᱹᱭᱫᱟ ᱦᱟᱸᱜ᱾ ᱚᱱᱟ ᱚᱱᱟ ᱫᱚ ᱠᱚᱢ ᱵᱚᱭᱚᱥ ᱨᱮ ᱡᱩᱨᱤ ᱡᱚᱝ ᱫᱚ ᱦᱟᱸᱜ ᱚᱱᱮ ᱵᱤᱥᱤ ᱦᱟᱴ ᱯᱟᱛᱟ ᱪᱷᱟᱛᱟ ᱫᱟᱬᱟ ᱛᱮᱜᱮ ᱡᱩᱲᱤ ᱠᱚᱫᱚ ᱠᱚ ᱧᱟᱢ ᱡᱚᱱᱚᱜ ᱠᱟᱱᱟ ᱦᱟᱸᱜ᱾ ᱟᱨ ᱱᱮᱛᱟᱨ ᱫᱚ ᱚᱱᱮ ᱦᱟᱸᱜ ᱯᱷᱩᱱ ᱠᱚᱦᱚᱸ ᱦᱮᱡ ᱟᱠᱟᱱᱟ ᱥᱮ ᱦᱮᱸ ᱥᱮ ᱩᱰᱩᱠ ᱵᱟᱲᱟ ᱟᱠᱟᱱᱟ ᱚᱱᱟ ᱯᱷᱳᱱ ᱠᱚᱛᱮ ᱦᱚᱸ ᱡᱟᱹᱱᱤᱡ ᱯᱷᱳᱱ ᱯᱷᱳᱱ ᱛᱮᱠᱚ ᱧᱟᱯᱟᱢ ᱠᱟᱱ ᱜᱮᱭᱟ ᱦᱟᱸᱜ᱾ ᱥᱮ ᱨᱚᱯᱚᱲ ᱠᱟᱱ ᱜᱮᱭᱟ ᱠᱚ ᱚᱱᱟ ᱯᱷᱳᱱ ᱛᱮᱜᱮ ᱦᱟᱸᱜ᱾ ᱟᱹᱞᱤᱧ ᱫᱚ ᱚᱱᱠᱟᱞᱤᱧ ᱢᱚᱱᱮᱭᱮᱫᱟ ᱩᱱᱠᱩ ᱫᱚ ᱚᱱᱟ ᱠᱚ ᱚᱱᱟ ᱠᱚᱨᱮ ᱠᱚ ᱧᱟᱯᱟᱢ ᱵᱟᱲᱟᱜ ᱠᱟᱱᱟ ᱦᱟᱴ ᱯᱟᱛᱟ ᱪᱷᱟᱛᱟ ᱠᱚᱨᱮ ᱠᱚ ᱨᱚᱯᱚᱲ ᱵᱟᱲᱟᱜ ᱠᱟᱱᱟ᱾
ᱦᱳᱭ ᱦᱳᱭ
ᱦᱮᱸ ᱟᱨ ᱠᱚᱢ ᱵᱚᱭᱚᱥ ᱨᱮ ᱡᱩᱨᱤ ᱡᱚᱝ ᱦᱟᱸᱜ ᱜᱚᱢᱠᱮ ᱚᱱᱟ ᱫᱚ ᱯᱚᱨᱮ ᱯᱚᱨᱮ ᱛᱮᱦᱟᱸᱜ ᱟᱹᱰᱤᱜᱮ ᱮᱸᱴᱠᱮᱴᱚᱬᱮ ᱟᱹᱠᱤᱱ ᱦᱟᱸᱜ ᱟᱹᱠᱤᱱ ᱚᱱᱟᱫᱚ ᱟᱹᱞᱤᱧᱟᱜ ᱵᱩᱡᱽ ᱵᱩᱡᱽ ᱫᱤᱥᱟᱹ ᱛᱮᱫᱚ ᱞᱤᱧ ᱞᱟᱹᱭ ᱮᱫᱟ᱾
ᱟᱪᱪᱷᱟ ᱟᱪᱪᱷᱟ ᱜᱚᱝᱠᱮ ᱟᱹᱞᱤᱧ ᱫᱚ ᱚᱱᱠᱟ ᱜᱮᱞᱤᱧ ᱢᱚᱱᱮᱭᱟ᱾ ᱡᱮ ᱠᱚᱢ ᱩᱢᱮᱨ ᱨᱮ ᱡᱩᱨᱤ ᱡᱚᱝ ᱥᱮ ᱪᱮᱫᱮᱠᱟ ᱚᱱᱟ ᱫᱚ ᱚᱱᱟ ᱵᱤᱨᱩᱫᱽ ᱨᱮᱫᱚ ᱵᱟᱹᱱᱩᱜ ᱞᱤᱧᱟᱹ᱾
ᱦᱮᱸ
ᱢᱮᱱᱠᱷᱟᱱ ᱫᱟᱫᱚ ᱠᱚᱢ ᱠᱚᱢ ᱩᱢᱮᱨ ᱨᱮ ᱚᱱᱠᱟ ᱵᱤᱱ ᱡᱩᱨᱤ ᱡᱚᱝᱟ᱾ ᱢᱮᱱᱠᱷᱟᱱ ᱡᱟᱦᱟᱸ ᱞᱮᱠᱟ ᱠᱟᱛᱮᱜ ᱜᱮᱵᱤᱱ ᱧᱟᱯᱟᱢ ᱠᱟᱱᱟ ᱚᱞᱚᱜ ᱡᱤᱭᱚᱱ ᱨᱮᱥ ᱚᱱᱠᱟ ᱯᱟᱛᱟ ᱪᱷᱟᱛᱟ ᱠᱚᱨᱮ ᱡᱟᱦᱟᱸ ᱞᱮᱠᱟ ᱨᱮᱜᱮ
ᱦᱮᱸ ᱦᱮᱸ
ᱮᱱᱠᱷᱟᱱ ᱟᱹᱠᱤᱱ ᱠᱩᱥᱤ ᱛᱮᱠᱤᱱ ᱫᱚᱦᱚ ᱟᱠᱟᱱᱟ ᱟᱹᱠᱤᱱ ᱵᱩᱡᱽ ᱵᱟᱲᱟ ᱠᱟᱛᱮᱫ ᱜᱮ ᱡᱟᱹᱱᱤᱡ
ᱦᱩᱸ ᱦᱩᱸ ᱦᱩᱸ
ᱡᱮ ᱚᱨ ᱫᱟᱲᱮᱜ ᱟᱠᱤᱱ ᱚᱨ ᱫᱟᱲᱮᱜ ᱟᱠᱤᱱ ᱥᱮᱵᱟᱝ ᱥᱚᱝ ᱥᱟᱨ ᱨᱮᱭᱟᱜ ᱜᱟᱹᱰᱤ ᱴᱟᱜ
ᱦᱮᱸ ᱦᱮᱸ ᱦᱮᱸ
ᱦᱳᱭ ᱢᱮᱱᱠᱷᱟᱱ ᱟᱫᱚ ᱜᱚᱢᱠᱮ ᱟᱹᱞᱤᱧ ᱫᱚ ᱱᱚᱜᱼᱚ ᱱᱚᱝᱠᱟ ᱞᱤᱧ ᱞᱟᱹᱭᱟ᱾ ᱡᱮ ᱠᱚᱢ ᱵᱚᱭᱚᱥ ᱨᱮᱵᱤᱱ ᱡᱩᱨᱤ ᱡᱚᱝ ᱠᱟᱱᱟ ᱴᱷᱤᱠ ᱜᱮᱭᱟ ᱵᱩᱡᱽ ᱠᱮᱫᱟᱞᱮ ᱡᱚᱛᱚ ᱢᱮᱱᱠᱷᱟᱱ ᱟᱫᱚ ᱦᱟᱯᱮᱱ ᱫᱤᱱ ᱨᱮ ᱜᱚᱝᱠᱮ ᱚᱱᱠᱟ ᱟᱞᱚ ᱮᱸᱴᱠᱮᱴᱚᱬᱮ ᱟᱞᱚ ᱥᱤᱨᱡᱟᱹᱜ ᱢᱟ ᱥᱮ ᱪᱮᱫ ᱞᱮᱠᱟ ᱚᱱᱟ ᱫᱚ ᱚᱠᱚᱭ ᱦᱚᱸ ᱵᱟᱵᱚᱱ ᱪᱟᱭᱟ ᱥᱮ ᱚ ᱢᱮᱱᱠᱷᱟᱱ ᱟᱫᱚ ᱜᱚᱢᱠᱮ ᱧᱮᱞ ᱵᱤᱱ ᱚᱲᱟᱜ ᱦᱚᱲ ᱠᱚᱦᱚᱸ ᱠᱚ ᱫᱟᱲᱮ ᱜᱮᱭᱟ ᱢᱮᱱᱠᱷᱟᱱ ᱱᱤᱛᱚᱜ ᱫᱚ ᱡᱚᱛᱚ ᱠᱤᱪᱷᱩ ᱠᱚ ᱥᱟᱱᱟᱢᱟᱜ ᱫᱚ ᱵᱟᱝᱠᱚ ᱟᱲᱟᱜ ᱟᱵᱤᱱᱟ ᱦᱟᱸᱜ᱾
ᱦᱮᱸ
ᱡᱚᱛᱚᱱᱟᱜ ᱜᱮ ᱜᱚᱲᱚᱣᱟᱵᱤᱱᱟᱠᱚ ᱥᱮ ᱪᱮᱫ ᱞᱮᱠᱟ ᱜᱚᱢᱠᱮ ᱟᱫᱚ ᱦᱟᱯᱮᱱ ᱫᱤᱱ ᱨᱮ ᱜᱚᱢᱠᱮ ᱢᱟᱹᱭ ᱵᱟᱹᱵᱩ ᱛᱟᱠᱚ ᱠᱚ ᱦᱤᱡᱩᱜᱼᱟ ᱥᱮ ᱪᱮᱫ ᱞᱮᱠᱟ ᱟᱫᱚ ᱩᱱ ᱡᱚᱠᱷᱚᱱ ᱫᱚ ᱡᱟᱹᱱᱤᱡ ᱫᱩᱧ ᱢᱚᱱᱮᱭᱟ᱾
ᱜᱚᱢᱠᱮ ᱚᱱᱟ ᱨᱮᱱᱟᱜ ᱟᱸᱜᱤᱵᱷᱟᱨ ᱜᱚᱜ ᱥᱮ ᱵᱟᱹᱦᱩ ᱜᱤᱫᱽᱨᱟᱹ ᱨᱮᱭᱟᱜ ᱱᱚᱣᱟ ᱠᱚᱫᱚ ᱜᱚᱝᱠᱮ ᱟᱯᱱᱟᱨᱜᱮ ᱧᱮᱞ ᱞᱟᱜᱟᱣ ᱵᱚᱱᱟ ᱥᱮ ᱮᱱᱠᱷᱟᱱ ᱟᱫᱚ ᱟᱹᱞᱤᱧ ᱫᱚᱞᱤᱧ ᱢᱚᱱᱮᱭᱟ ᱡᱮ ᱡᱩᱨᱤ ᱡᱚᱝ ᱞᱮᱠᱷᱟᱱ ᱫᱚ ᱡᱟᱹᱱᱤᱡ ᱜᱚᱢᱠᱮ ᱚᱱᱠᱟ ᱯᱟᱲᱦᱟᱜ ᱠᱚᱨᱮᱱᱟᱜ ᱟᱫᱚ ᱚᱱᱠᱟ ᱮᱠᱳᱯ ᱠᱚᱫᱚ ᱵᱟᱝ ᱛᱟᱦᱮᱱᱟ
ᱦᱮᱸ ᱦᱮᱸ ᱦᱮᱸ
ᱦᱳᱭ ᱦᱳᱭ ᱢᱮᱱᱠᱷᱟᱱ ᱟᱫᱚ ᱜᱚᱝᱠᱮ ᱚᱱᱠᱟ ᱠᱟᱹᱢᱤ ᱠᱚᱨᱮᱮᱫ ᱫᱚ ᱪᱷᱩᱴᱟᱹᱜ ᱜᱮ ᱞᱟᱜᱟᱣᱵᱚᱱᱟ᱾ ᱞᱟᱡ ᱛᱚ ᱜᱚᱝᱠᱮ ᱡᱟᱦᱟᱸ ᱞᱮᱠᱟᱛᱮ ᱯᱮᱨᱮᱡ ᱞᱟᱜᱟᱣ ᱵᱚᱱᱟ ᱥᱮ
ᱦᱩᱸ
ᱦᱳᱭ ᱦᱳᱭ
ᱦᱩ ᱟᱫᱚ ᱜᱚᱝᱠᱮ ᱟᱹᱞᱤᱧ ᱦᱟᱸᱜ ᱞᱤᱧ ᱞᱟᱹᱭᱮᱫᱟ ᱠᱟᱹᱴᱤᱡ
ᱦᱮᱸ ᱢᱟ ᱞᱟᱹᱭ ᱵᱤᱱ
ᱮᱸ ᱚᱱᱮ ᱠᱚᱢ ᱵᱚᱭᱚᱥ ᱨᱮ ᱡᱩᱨᱤ ᱡᱚᱝ ᱠᱟᱛᱮᱫ ᱦᱟᱸᱜ ᱟᱵᱮᱱ ᱡᱚᱠᱷᱚᱡ ᱜᱮ ᱚᱱᱠᱟ ᱚᱱᱟ ᱵᱮᱱ ᱞᱟᱹᱭ ᱠᱮ ᱢᱟᱹᱭ ᱵᱟᱹᱵᱩ ᱛᱟᱠᱚ ᱡᱚᱠᱷᱚᱱ ᱠᱚ ᱦᱤᱡᱩᱜᱼᱟ ᱦᱟᱸᱜ᱾ ᱩᱱᱫᱚ ᱡᱚᱠᱷᱚᱱ ᱥᱚᱝᱥᱟᱨ ᱨᱮᱱᱟᱜ ᱡᱚᱠᱷᱚᱡ ᱟᱸᱜᱤᱵᱟᱨ ᱡᱚᱠᱷᱚᱡ ᱟᱹᱠᱤᱱ ᱠᱤᱱ ᱧᱟᱢᱫᱟ ᱦᱟᱸᱜ ᱩᱱ ᱛᱮᱫᱚ ᱦᱟᱸᱜ ᱟᱫᱚᱠᱤᱱ ᱮᱯᱮᱨ ᱦᱮᱸᱰᱮᱡᱚᱜ ᱠᱟᱱᱟ ᱦᱟᱸᱜ᱾ ᱦᱮᱸ ᱦᱮᱸ ᱟᱨ ᱚᱱᱠᱟ ᱦᱚᱸ ᱧᱮᱞ ᱵᱟᱲᱟ ᱦᱩᱭ ᱟᱠᱟᱱᱟ ᱡᱮ ᱚᱱᱟ ᱮᱯᱮᱨ ᱦᱮᱸᱰᱮᱡ ᱛᱮ ᱥᱟᱠᱟᱢ ᱚᱲᱮᱡ ᱠᱚᱦᱚᱸ ᱦᱩᱭ ᱵᱟᱲᱟᱜ ᱜᱮᱭᱟ ᱦᱟᱸᱜ ᱟᱫᱚ ᱤᱱᱠᱟᱹ ᱟᱹᱠᱤᱱ ᱫᱚᱠᱤᱱ ᱠᱤᱱ ᱵᱟᱯᱟᱜᱚᱜ ᱠᱟᱱᱟ ᱠᱤᱱ ᱦᱟᱸᱜ ᱩᱱᱫᱚ ᱟᱫᱚ ᱥᱮ ᱢᱟᱹᱭ ᱵᱟᱹᱵᱩ ᱢᱟᱹᱭ ᱵᱟᱹᱵᱩ ᱛᱟᱠᱚ ᱟᱹᱣᱨᱤ ᱦᱤᱡᱩᱜ ᱨᱮᱜᱮ ᱦᱟᱸᱜ ᱚᱱᱠᱟ ᱵᱟᱯᱟᱜᱚᱜ ᱠᱟᱱᱟ ᱠᱤᱱ ᱦᱟᱸᱜ᱾
ᱦᱳᱭ ᱦᱳᱭ ᱜᱚᱝᱠᱮ ᱟᱹᱞᱤᱧ ᱫᱚ ᱦᱚᱜᱼᱚᱭ ᱱᱟ ᱵᱤᱨᱳᱫᱽ ᱨᱮ ᱢᱮᱱᱟᱜ ᱞᱤᱧᱟ ᱱᱚᱜᱼᱚᱭ ᱡᱟᱦᱟᱸ ᱠᱚᱢ ᱩᱢᱮᱨ ᱨᱮ ᱫᱚᱦᱚ ᱠᱟᱱᱟ ᱠᱚ ᱥᱮ ᱟᱠᱚ ᱫᱚ ᱠᱩᱥᱤ ᱠᱩᱥᱟᱹᱞ ᱠᱟᱛᱮᱫ
ᱦᱮᱸ ᱦᱮᱸ
ᱦᱳᱭ ᱜᱚᱝᱠᱮ ᱱᱚᱣᱟ ᱨᱮᱫᱚ ᱟᱹᱞᱤᱧ ᱫᱚ ᱵᱤᱨᱩᱫᱷ ᱨᱮᱫᱚ ᱵᱟᱹᱱᱩᱜ ᱞᱤᱧᱟᱹ ᱢᱮᱱᱠᱷᱟᱱ ᱦᱚᱜᱼᱚᱭ ᱡᱟᱦᱟᱸ ᱠᱚᱢ ᱩᱢᱮᱨ ᱨᱮ ᱚᱱᱠᱟ ᱫᱚᱦᱚ ᱠᱟᱛᱮ ᱥᱮ ᱪᱮᱫ ᱵᱟᱝ ᱜᱟᱯᱟᱱᱚᱜ ᱠᱟᱱ ᱛᱟᱹᱠᱤᱱᱟ ᱥᱮ ᱪᱮᱫ ᱡᱮ ᱠᱟᱹᱭᱡᱟᱹ ᱠᱷᱟᱹᱯᱟᱹᱨᱤ ᱥᱤᱨᱡᱟᱹᱜ ᱠᱟᱱ ᱛᱟᱹᱠᱤᱱᱟ᱾
ᱦᱮᱸ ᱦᱮᱸ
ᱢᱮᱱᱠᱷᱟᱱ ᱱᱚᱜᱼᱱᱟ ᱡᱤᱱᱤᱥ ᱡᱮ ᱱᱚᱜᱼᱱᱟ ᱦᱚᱛᱮᱫ ᱛᱮ ᱡᱮ ᱥᱟᱠᱟᱢ ᱚᱲᱮᱡ ᱥᱮ ᱪᱷᱟᱹᱰᱩᱣᱤ ᱨᱩᱣᱟᱹᱲᱚᱜ ᱠᱟᱱᱟ ᱠᱚ ᱢᱮᱱᱠᱷᱟᱱ ᱱᱚᱜᱼᱚ ᱱᱚᱣᱟ ᱫᱚ ᱜᱚᱝᱠᱮ ᱟᱹᱞᱤᱧ ᱫᱚ ᱮᱠᱫᱚᱢ ᱱᱚᱣᱟ ᱵᱤᱨᱩᱫᱽ ᱨᱮ ᱢᱮᱱᱟᱜ ᱞᱤᱧᱟᱹ᱾
ᱸ ᱟᱹᱞᱤᱧ ᱦᱚᱸ ᱜᱚᱢᱠᱮ ᱚᱱᱟ ᱠᱷᱤᱨᱳᱚᱛ ᱨᱮᱜᱮ ᱢᱮᱱᱟᱜ ᱞᱤᱧᱟᱹ ᱦᱟᱸᱜ ᱟᱨ ᱱᱮᱛᱟᱨ ᱫᱚᱧ ᱧᱮᱞ ᱵᱮᱱ ᱦᱟᱸᱜ ᱟᱵᱚ ᱥᱟᱱᱛᱟᱲ ᱥᱚᱢᱟᱡᱽ ᱨᱮ ᱵᱟᱹᱦᱩ ᱠᱩᱲᱤ ᱠᱷᱚᱡ ᱫᱚ ᱩᱱᱠᱩ ᱥᱮ ᱰᱮᱝᱜᱩᱣᱟ ᱠᱩᱲᱤ ᱠᱷᱚᱡ ᱩᱱᱠᱩ ᱪᱷᱟᱹᱰᱣᱤ ᱠᱩᱲᱤ ᱠᱚᱜᱮ ᱦᱟᱸᱜ ᱥᱮ ᱢᱟᱹᱭ ᱛᱟᱠᱚ ᱩᱱᱠᱩ ᱜᱮ ᱰᱷᱮᱨᱚᱜ ᱠᱟᱱᱟ ᱠᱚ ᱦᱟᱸᱜ᱾
ᱦᱳᱭ ᱦᱳᱭ ᱦᱳᱭ ᱜᱚᱢᱠᱮ ᱱᱚᱜᱼᱚᱱᱟ ᱫᱚ ᱟᱫᱚ ᱪᱮᱫ ᱞᱮᱠᱟ ᱨᱮᱵᱚᱱ ᱱᱚᱣᱟ ᱨᱮᱱᱟᱜ ᱫᱚ ᱥᱚᱞᱦᱮ ᱫᱚ ᱢᱮᱱᱟᱜᱥᱮ ᱪᱮᱫ ᱞᱮᱠᱟ ᱟᱹᱞᱤᱧ ᱫᱚᱞᱤᱧ ᱢᱚᱱᱮᱭᱟ ᱜᱚᱢᱠᱮ ᱴᱷᱤᱠ ᱜᱮᱭᱟ᱾ ᱢᱟᱱᱮ ᱚᱱᱠᱟ ᱠᱚᱢ ᱩᱢᱮᱨ ᱨᱮ ᱜᱚᱝᱠᱮ ᱡᱩᱫᱤ ᱵᱤᱱ ᱡᱩᱨᱤ ᱡᱚᱝᱚᱜᱼᱟ ᱥᱮ ᱡᱚᱠᱷᱚᱱ ᱦᱟᱢᱟᱞ ᱦᱚᱲ ᱢᱚ ᱟᱭ ᱡᱮ ᱢᱟᱹᱭᱴᱟ
ᱦᱮᱸ ᱦᱮᱸ ᱦᱮᱸ
ᱜᱚᱢᱠᱮ ᱧᱮᱞ ᱟᱹᱵᱤᱱ ᱦᱟᱸᱜ ᱜᱤᱫᱽᱨᱟᱹ ᱯᱤᱫᱽᱨᱟᱹ ᱠᱚᱦᱚᱸ ᱚᱱᱠᱟ ᱜᱚᱢᱠᱮ ᱩᱱᱟᱹᱜ ᱠᱮᱴᱮᱡ ᱥᱮᱴᱮᱡ ᱫᱚ ᱵᱟᱝᱠᱚ ᱛᱮᱭᱟᱨᱚᱜᱼᱟ ᱦᱟᱸᱜ᱾
ᱦᱳᱭ ᱚᱱᱟ ᱥᱟᱶ ᱥᱟᱶᱛᱮ ᱜᱚᱢᱠᱮ ᱩᱱᱤ ᱡᱟᱦᱟᱸᱭ ᱦᱟᱞᱚ ᱦᱟᱢᱟᱞ ᱦᱚᱲᱢᱚᱜ ᱠᱟᱱᱟᱭ᱾ ᱜᱚᱢᱠᱮ ᱩᱱᱤᱭᱟᱜ ᱦᱚᱸ ᱟᱹᱰᱤ ᱱᱟᱱᱟ ᱦᱩᱱᱟᱹᱨ ᱧᱮᱞ ᱟᱵᱤᱱ ᱚᱱᱠᱟ ᱯᱨᱚᱵᱞᱮᱢ ᱨᱮ ᱧᱩᱨᱩ ᱫᱟᱲᱮᱭᱟᱜᱼᱟᱭ᱾
ᱨᱳᱜᱽ ᱟᱡᱟᱨ ᱠᱚ ᱦᱩᱭᱩᱜ ᱛᱟᱭᱟ ᱦᱟᱸᱜ ᱦᱟᱯᱮᱱ ᱫᱤᱱ ᱨᱮ
ᱦᱳᱭ ᱦᱳᱭ ᱟᱫᱚᱞᱮ ᱞᱟᱹᱭᱟ ᱜᱚᱝᱠᱮ ᱚᱱᱠᱟ ᱠᱩᱥᱤ ᱠᱩᱥᱟᱹᱞ ᱢᱮᱱᱟᱜ ᱠᱷᱟᱱ ᱫᱚ ᱡᱟᱹᱱᱤᱡ ᱚᱲᱟᱜ ᱠᱚᱨᱮ ᱜᱮ ᱨᱚᱯᱚᱲ ᱵᱟᱲᱟ ᱠᱟᱛᱮᱫ ᱡᱩᱫᱤ ᱯᱚᱨᱮ ᱧᱚᱜ ᱛᱮᱜᱮ ᱚᱱᱠᱟ ᱵᱚᱱ
ᱦᱮᱸ
ᱵᱟᱯᱞᱟ ᱠᱚᱵᱱᱟ ᱟᱱᱮ ᱥᱚᱢᱟᱡᱽ ᱛᱟᱞᱟ ᱠᱟᱠᱚᱣᱟᱵᱤᱱ ᱥᱮ ᱪᱮᱫ ᱞᱮᱠᱟ ᱚᱱᱟ ᱫᱚ ᱵᱟᱝ ᱡᱩᱛ ᱠᱚᱜᱼᱟ᱾
ᱦᱮᱸ ᱜᱚᱢᱠᱮ ᱟᱹᱰᱤ ᱱᱟᱯᱟᱭ ᱠᱟᱛᱷᱟ ᱜᱮᱵᱮᱱ ᱞᱟᱹᱭ ᱠᱮᱫᱟ ᱚᱱᱟ ᱦᱚᱸ ᱟᱹᱞᱤᱧ ᱫᱚᱞᱤᱧ ᱠᱩᱥᱤᱭᱟᱜ ᱛᱟᱵᱮᱱ ᱜᱮᱭᱟ ᱚᱱᱟ ᱚᱲᱟᱜ ᱚᱲᱟᱜ ᱜᱟᱞᱢᱟᱨᱟᱣ ᱠᱟᱛᱮᱫ ᱢᱤᱫᱴᱮᱱ ᱢᱤᱫ ᱩᱢᱮᱨ ᱨᱮ ᱵᱟᱯᱞᱟ ᱞᱮᱱᱠᱷᱟᱡ ᱫᱚ ᱡᱟᱹᱱᱤᱡ ᱟᱹᱰᱤ ᱜᱮ ᱱᱟᱯᱟᱭ ᱠᱚᱜᱼᱟ ᱮᱸᱰᱮ ᱠᱷᱟᱱ ᱫᱚ ᱩᱱᱤ ᱢᱟᱹᱭ ᱜᱤᱫᱽ ᱫᱟᱹᱨ ᱡᱩᱫᱤ ᱱᱤᱛᱚᱜ ᱡᱩᱫᱤ ᱮᱸ ᱠᱚᱢ ᱵᱚᱭᱚᱥ ᱨᱮ ᱡᱩᱫᱤ ᱦᱟᱢᱟᱞ ᱦᱚᱲᱢᱚᱭᱮᱱᱟ ᱟᱨ ᱦᱟᱯᱮᱱ ᱫᱤᱱ ᱡᱩᱫᱤ ᱨᱳᱜᱽ ᱟᱡᱟᱨ ᱦᱩᱭᱩᱜ ᱛᱟᱭᱟ ᱦᱟᱸᱜ᱾ ᱟᱫᱚ ᱩᱱᱤ ᱠᱚᱲᱟ ᱜᱤᱫᱽᱨᱟᱹ ᱴᱟᱜ ᱥᱮ ᱩᱱᱤ ᱵᱟᱵᱟ ᱦᱚᱲ ᱴᱟᱜ ᱫᱚ ᱦᱟᱸᱜ ᱟᱹᱰᱤᱜᱮ ᱮᱸᱴᱠᱮᱴᱚᱬᱮ ᱨᱮᱭ ᱯᱟᱲᱟᱜ ᱟᱭ ᱦᱟᱸᱜ ᱟᱫᱚ
ᱦᱳᱭ ᱦᱳᱭ ᱦᱳᱭ ᱦᱳᱭ
ᱜᱚᱢᱠᱮ ᱢᱮᱱᱠᱷᱟᱱ ᱡᱩᱫᱤ ᱚᱱᱠᱟ ᱡᱩᱫᱤ ᱚᱲᱟᱜ ᱠᱚᱨᱮ ᱜᱟᱞᱢᱟᱨᱟᱣ ᱥᱮ ᱜᱟᱯᱟᱞᱢᱟᱨᱟᱣ ᱠᱟᱛᱮᱫ ᱛᱟᱦᱮᱱᱟ ᱥᱮ
ᱦᱮᱸ ᱦᱮᱸ
ᱚ ᱢᱮᱱᱠᱷᱟᱱ ᱛᱟᱦᱚᱞᱮ ᱚᱱᱟ ᱛᱮᱢᱟ ᱩᱱᱠᱤᱱ ᱢᱟ ᱟᱹᱠᱤᱱᱟᱜ ᱦᱚᱸ ᱩᱢᱮᱨ ᱠᱚᱦᱚᱸ ᱦᱩᱭ ᱤᱫᱤᱜ ᱛᱟᱹᱠ ᱠᱤᱱᱟ ᱚᱱᱠᱟᱱ ᱵᱩᱡᱽ ᱛᱮᱭᱟᱜ ᱡᱷᱚᱛᱚᱱᱟᱜ ᱜᱮ
ᱦᱮᱸ ᱦᱮᱸ
ᱢᱮᱱᱠᱷᱟᱱ ᱚᱱᱟᱜᱮ ᱜᱚᱝᱠᱮ ᱟᱹᱞᱤᱧ ᱫᱚᱞᱤᱧ ᱢᱚᱱᱮᱭᱟ ᱥᱚᱨᱮᱥᱚᱜᱼᱟ ᱥᱮ ᱪᱮᱫ ᱞᱮᱠᱟ
ᱦᱩᱸ ᱦᱩᱸ ᱟᱹᱞᱤᱧ ᱦᱚᱸ ᱚᱱᱟᱜᱮ ᱥᱚᱨᱚᱥ ᱫᱚᱞᱤᱧ ᱢᱚᱱᱮᱭᱮᱫᱟ᱾ ᱩᱜ ᱠᱚᱢ ᱵᱚᱭᱮᱥ ᱨᱮ ᱴᱩᱨᱤᱡᱚᱢ ᱠᱟᱛᱮᱫ ᱦᱚᱸ ᱱᱤᱡᱮ ᱴᱷᱮᱱ ᱥᱚᱝᱥᱟᱨ ᱨᱮᱱᱟᱜ ᱫᱟᱹᱭᱤᱵᱷᱟᱨ ᱫᱚ ᱦᱟᱛᱟᱣ ᱫᱚ ᱵᱟᱝ ᱵᱷᱟᱹᱜᱤᱭᱟ ᱦᱟᱸᱜ᱾ ᱟᱨ ᱢᱤᱫ ᱩᱢᱮᱨ ᱨᱮ ᱡᱩᱫᱤ ᱵᱮᱱ ᱦᱟᱛᱟᱣᱟ ᱫᱟᱭᱵᱷᱟᱨ ᱨᱮᱱᱟᱜ ᱥᱚᱝᱥᱟᱨ ᱨᱮᱱᱟᱜ ᱩᱱᱫᱚ ᱟᱵᱮᱱ ᱦᱚᱸ ᱚᱲᱟᱜ ᱦᱚᱲ ᱦᱟᱸᱜ ᱠᱚ ᱢᱮᱛᱟᱵᱮᱱ ᱜᱮᱭᱟ᱾ ᱡᱮ ᱟᱫᱚ ᱟᱞᱮ ᱫᱚᱞᱮ ᱦᱟᱲᱟᱢᱼ ᱵᱩᱲᱦᱤᱜ ᱠᱟᱱᱟ ᱦᱟᱸᱜ ᱟᱫᱚ ᱱᱤᱛᱚᱜ ᱫᱚ ᱦᱟᱸᱜ ᱥᱚᱝᱥᱟᱨ ᱫᱚ ᱦᱟᱯᱮ ᱥᱮ ᱟᱵᱮᱱ ᱜᱮ ᱧᱮᱞ ᱵᱮᱱ ᱦᱟᱸᱜ᱾
ᱦᱳᱭ ᱦᱳᱭ ᱦᱳᱭ ᱜᱚᱢᱠᱮ ᱚᱱᱠᱟᱱᱟᱜ ᱚᱠᱛᱚ ᱦᱚᱸ ᱦᱤᱡᱩᱜ ᱜᱮᱭᱟ᱾ ᱡᱮ ᱟᱯᱱᱟᱨ ᱠᱚᱜᱮ ᱥᱚᱝᱥᱟᱨ ᱠᱚ ᱠᱚᱦᱚᱸ ᱪᱟᱞᱟᱣ ᱞᱟᱜᱟᱣ ᱵᱚᱱᱟ ᱥᱮ ᱥᱚᱝᱥᱟᱨ ᱨᱮᱱᱟᱜ ᱜᱟᱹᱰᱤ ᱞᱟᱜᱟᱣ ᱞᱟᱜᱟᱣ ᱵᱚᱱᱟ᱾ ᱢᱮᱱᱠᱷᱟᱱ ᱜᱚᱢᱠᱮ ᱟᱹᱞᱤᱧ ᱫᱚᱞᱤᱧ ᱢᱚᱱᱮᱭᱟ ᱚᱱᱟ ᱨᱮᱱᱟᱜ ᱦᱚᱸ ᱢᱤᱫᱴᱮᱡ ᱟᱹᱞᱤᱧ ᱡᱟᱦᱟᱸ ᱛᱤᱱᱟᱹᱜ ᱦᱩᱰᱤᱡ ᱞᱤᱧ ᱢᱚᱱᱮᱭᱟ᱾ ᱡᱮ ᱚᱱᱟ ᱨᱮᱭᱟᱜ ᱦᱚᱸ ᱢᱤᱫᱴᱟᱝ ᱩᱢᱮᱨ ᱛᱟᱦᱮᱱᱟ ᱜᱚᱢᱠᱮ ᱡᱟᱦᱟᱸ ᱡᱚᱠᱷᱚᱱ ᱢᱮᱱ ᱵᱩᱡᱽ ᱛᱤᱭᱳᱜ ᱠᱟᱜᱼᱟ ᱡᱚᱛᱚᱱᱟᱜ
ᱦᱮᱸ ᱦᱮᱸ
ᱟᱨ ᱜᱚᱢᱠᱮ ᱱᱤᱛᱩᱝ ᱢᱟᱭᱟᱝ ᱞᱚᱞᱚ ᱨᱮ ᱡᱩᱫᱤ ᱵᱤᱱ ᱚᱱᱠᱟ ᱵᱤᱱ ᱟᱹᱵᱤᱱ ᱠᱩᱥᱤ ᱠᱩᱥᱟᱹᱞ ᱛᱮᱵᱤᱱ ᱫᱚᱦᱚᱭᱮᱱᱟ ᱥᱮ ᱵᱟᱯᱞᱟᱭᱱᱟᱵᱤᱱ ᱚᱱᱟ ᱫᱚ ᱜᱚᱝᱠᱮ ᱚᱱᱟᱢᱟ ᱱᱟᱯᱟᱭ ᱠᱟᱛᱷᱟ ᱜᱮ ᱢᱮᱱᱠᱷᱟᱱ ᱦᱟᱯᱮᱱ ᱫᱤᱱᱨᱮ ᱚᱱᱠᱟ ᱮᱸᱴᱠᱮᱴᱚᱬᱮ ᱟᱞᱚ ᱥᱤᱨᱡᱟᱹᱜ ᱢᱟ᱾ ᱚᱱᱟ ᱜᱮᱞᱤᱧ ᱟᱥᱚᱜᱼᱟ ᱜᱚᱝᱠᱮ
ᱚᱱᱟᱜᱮ ᱞᱤᱧ ᱟᱫᱚᱜ ᱟ ᱟᱨ ᱜᱚᱝᱠᱮ ᱟᱵᱚ ᱱᱚᱜᱼᱚ ᱱᱚᱛᱟᱨ ᱜᱮ ᱦᱟᱸᱜ ᱚᱱᱠᱟ ᱫᱚ ᱡᱟᱹᱥᱛᱤ ᱦᱩᱭᱩᱜ ᱠᱟᱱᱟ ᱥᱮ ᱡᱟᱹᱥᱛᱤ ᱵᱚᱱ ᱧᱮᱞ ᱧᱟᱢ ᱮᱫᱟ ᱮᱜ ᱟᱵᱚ ᱠᱷᱚᱡ